ᱦᱮᱞᱳ᱾
ᱱᱤᱛᱚᱜ ᱫᱚ ᱠᱚᱞ ᱦᱮᱡ ᱮᱱᱟ?
ᱱᱤᱛᱚᱜ ᱫᱚ ᱦᱮᱡ ᱮᱱᱟ, ᱦᱮᱱᱟᱝᱤᱧ ᱠᱚᱞ ᱠᱮᱫᱼᱟ ᱥᱮ ᱚᱣᱟᱨᱱᱤᱝ ᱚᱱᱠᱟ ᱠᱚ ᱮᱢᱟ ᱫᱤᱧᱟ,
ᱪᱮᱫ ᱚᱣᱟᱨᱱᱤᱝ ᱮᱢᱟᱜ ᱪᱮᱫ ᱞᱮᱠᱟ ᱞᱟᱹᱭ
ᱪᱮᱫ ᱪᱮᱫ ᱪᱚᱝ ᱢᱤᱫᱴᱟᱝ ᱵᱟᱹᱧ ᱧᱮᱞ ᱞᱮᱫᱟ ᱛᱟᱯᱚᱨᱮ ᱤᱧ ᱠᱟᱹᱴᱤ ᱜᱚᱜ ᱠᱟᱹᱫᱤᱧ ᱱᱟᱣᱟ ᱛᱮᱫᱚ ᱠᱚᱞ ᱵᱟᱝ ᱪᱟᱞᱟᱜᱼᱟ,
ᱟᱪᱪᱷᱟ ᱟᱪᱪᱷᱟ᱾ ᱪᱮᱫ ᱤᱧ ᱞᱟᱹᱭᱮᱫ ᱛᱟᱦᱮᱸᱱᱟ ᱡᱟᱭᱦᱳᱠ
ᱦᱮᱸ?
ᱪᱮᱫ ᱤᱧ ᱞᱟᱹᱭᱮᱛ ᱛᱟᱦᱮᱸᱱᱟ?
ᱪᱮᱫ ᱮᱢ ᱞᱟᱹᱭᱮᱫ ᱛᱟᱸᱦᱮᱱᱟ ᱚ ᱟᱯᱮ ᱢᱟᱹᱭ ᱥᱮ ᱨᱮᱠᱚ ᱡᱟᱶᱟᱭ ᱠᱟᱫᱮᱭᱟ᱾
ᱪᱷᱚ ᱛᱟᱹᱨᱤᱠᱷ ᱱᱟᱦᱟᱸᱜ ᱞᱮ ᱡᱟᱶᱟᱭᱟ ᱦᱟᱸᱜ᱾ ᱪᱷᱚ ᱛᱟᱹᱨᱤᱠᱷ ᱜᱮ ᱪᱟᱞᱟᱜ ᱦᱩᱭᱩᱜᱼᱟ ᱵᱟᱨᱮᱛᱚᱜ ᱥᱮ ᱥᱟᱛ ᱛᱟᱹᱨᱤᱠᱷ ᱦᱟᱸ ᱪᱟᱞᱟᱜ ᱦᱩᱭᱩᱜ ᱠᱟᱱᱟ ᱵᱟᱨᱮᱛᱚᱜ᱾ ᱩᱱ ᱥᱚᱢᱚᱭ ᱜᱮ ᱡᱮ ᱪᱟᱞᱟᱣ ᱢᱮᱱᱟᱜᱼᱟ ᱟᱨᱚᱸ ᱚᱱᱠᱟ ᱵᱟᱹᱱᱩᱜ ᱟᱱᱟ, ᱟᱨ ᱦᱚᱸ ᱡᱩᱫᱤ ᱠᱳᱱᱳ ᱠᱟᱹᱢᱤ ᱟᱥᱮᱞ ᱟᱥᱮᱞ ᱟᱛᱮ ᱪᱟᱞᱟᱜ ᱦᱩᱭᱩᱜ ᱠᱷᱟᱱ ᱫᱚ᱾ ᱢᱩᱨᱤ ᱤ ᱥᱮ
ᱦᱩᱸ ᱦᱩᱸ
ᱟᱨ ᱱᱚᱝᱠᱟ ᱪᱟᱞᱟᱜ ᱨᱮᱟᱜ ᱟᱨ ᱠᱮᱫ ᱠᱚᱦᱚᱸ ᱟᱨ ᱵᱟᱱᱩᱜ-ᱟ᱾ ᱚᱦᱚ ᱱᱚᱜᱼᱚᱭ ᱡᱮ ᱢᱚᱱ ᱪᱮᱫ ᱮᱢ ᱞᱟᱹᱭ ᱮᱫ ᱛᱟᱦᱮ ᱱᱟ ᱵᱩᱨᱩ ᱵᱚᱸᱜᱟ ᱵᱟᱝ? ᱵᱩᱨᱩ ᱵᱚᱸᱜᱟ ᱤᱫᱤ ᱠᱟᱛᱮᱫ ᱦᱚᱸᱢ ᱜᱟᱞᱢᱟᱨᱟᱣ ᱫᱟᱲᱮᱭᱟᱜᱼᱟ᱾ ᱪᱮᱫ ᱞᱮᱠᱟ ᱦᱩᱭᱩᱜ ᱜᱮᱭᱟᱢ ᱪᱟᱞᱟᱣ ᱵᱟᱲᱟ ᱟᱠᱟᱱᱟ᱾ ᱧᱮ ᱧᱮᱞ
ᱦᱩᱸ
ᱪᱮᱫ ᱞᱮᱠᱟ ᱡᱚᱢ ᱠᱟᱜ ᱡᱚᱢ ᱠᱟᱭ ᱦᱩᱭᱩᱜ ᱜᱮᱭᱟ᱾
ᱦᱚᱭ ᱫᱚᱢᱮ ᱵᱟᱵᱟ ᱨᱮ
ᱚᱠᱟ ᱥᱚᱢᱚᱭ ᱦᱩᱭᱩᱜ ᱜᱮᱛᱮ?
ᱦᱚᱼᱚᱭ ᱱᱤᱛᱚᱜ ᱥᱩᱨᱩ ᱠᱟᱱᱟ᱾
ᱛᱤᱱᱟᱹᱜ ᱫᱤᱱ ᱦᱩᱭᱩᱜᱼᱟ?
ᱦᱩᱭᱩᱜᱼᱟ ᱢᱤᱫ ᱥᱚᱯᱛᱟᱦᱚ ᱢᱟᱱᱮ ᱦᱚᱭ ᱮᱠᱥᱚ ᱪᱚᱞᱞᱤᱥ
ᱢᱤᱫ ᱥᱚᱯᱛᱟ ᱦᱚ ᱞᱮᱠᱟ ᱦᱩᱭᱩᱜᱼᱟ᱾
ᱵᱮᱥ ᱜᱮ ᱦᱮᱸ ᱢᱤᱫ ᱛᱚᱵᱮ ᱛᱚ ᱟᱨᱦᱚᱸ ᱛᱟᱦᱮᱸ ᱨᱮᱱᱟᱜ ᱠᱚ ᱠᱚ ᱵᱮᱵᱚᱥᱛᱷᱟ ᱟᱠᱟᱫᱟ᱾ ᱛᱚ ᱚᱱᱠᱟ ᱤᱭᱟᱹ ᱠᱚ ᱢᱮᱱᱟᱜ ᱟᱠᱟᱫᱟ᱾ ᱦᱳᱴᱮᱞ ᱠᱚ ᱢᱮᱱᱟᱜ ᱟᱠᱟᱫᱟ ᱦᱚᱭᱛᱳ ᱯᱟᱥᱟ ᱯᱟᱥᱤ ᱵᱟᱠᱷᱟᱱ ᱩᱱᱫᱤᱱ ᱫᱚ ᱢᱟᱱᱮ ᱛᱚ ᱪᱟᱞᱟᱣ ᱠᱟᱛᱮᱜ ᱟᱹᱰᱤ ᱦᱚᱲ ᱠᱚ ᱟᱴ ᱠᱟᱜ ᱛᱟᱦᱮᱸᱱᱟ ᱥᱮ ᱵᱟᱠᱚ ᱥᱮᱱ ᱫᱟᱲᱮ ᱛᱟᱦᱮ ᱜᱟᱹᱰᱤ ᱵᱟᱠᱚ ᱧᱟᱢᱟ ᱛᱟᱦᱮᱱ᱾
ᱡᱟᱭᱜᱟ ᱨᱮ ᱦᱩᱭᱩᱜᱼᱟ ᱚᱱᱟ ᱫᱚ ᱠᱚ ᱚᱠᱟ ᱡᱟᱭᱜᱟ ᱨᱮ ᱦᱩᱭᱩᱜᱼᱟ᱾
ᱚᱱᱮ ᱡᱷᱟᱲᱠᱷᱚᱸᱰ ᱪᱟᱹᱠᱩᱞᱤᱭ ᱨᱮ ᱟᱲᱜᱚ ᱠᱟᱛᱮᱜ ᱪᱟᱹᱠᱩᱞᱤᱭ ᱨᱮ ᱟᱲᱜᱚ ᱠᱟᱛᱮᱜ ᱚᱱᱟ ᱨᱮ ᱵᱮᱞ ᱯᱟᱦᱟᱲᱤ ᱥᱟᱭᱤᱰ ᱨᱮ ᱦᱚᱸ ᱢᱮᱱᱟᱜ ᱟᱠᱟᱫᱟ᱾
ᱟᱢ ᱚᱠᱟ ᱡᱟᱭ ᱜᱟᱢ ᱪᱟᱞᱟᱣ ᱞᱮᱱᱟ᱾
ᱛᱟᱯᱚᱨ ᱮ ᱢᱟᱱᱮ ᱡᱷᱟᱲᱠᱷᱚᱸᱰ ᱪᱟᱯᱟᱜ ᱤᱧ ᱫᱚ ᱜᱚᱴᱟ ᱜᱤᱧ ᱪᱟᱞᱟᱣ ᱟᱠᱟᱱᱟ ᱪᱟᱹᱠᱩᱞᱤᱭᱟᱹ ᱥᱟᱭᱤᱰ ᱨᱮᱱᱟᱜ ᱜᱤᱧ ᱧᱮᱞ ᱟᱠᱟᱫᱟ ᱚᱱᱟ ᱵᱮᱞ ᱯᱟᱦᱟᱲᱤ ᱥᱟᱭᱤᱰ ᱨᱮ
ᱟᱪᱪᱷᱟ ᱟᱪᱪᱷᱟ ᱦᱩᱸ ᱪᱟᱞᱟᱜ ᱞᱟᱹᱠᱛᱤ ᱠᱟᱱᱟ ᱛᱟᱦᱚᱞᱮ ᱟᱢ ᱛᱤᱥ ᱦᱚ ᱵᱟᱝ ᱪᱟᱞᱟᱣ ᱦᱩᱭᱩ ᱠᱟᱱᱟ᱾ ᱛᱤᱥ ᱦᱚ ᱵᱟᱝ ᱪᱟᱞᱟᱣ ᱦᱩᱭ ᱠᱟᱱᱟ ᱪᱟᱞᱟᱜ ᱦᱩᱭᱩᱜᱼᱟ ᱥᱮ ᱪᱮᱫ ᱛᱟᱦᱚᱞᱮ?
ᱪᱟᱞᱟᱜ ᱯᱮ ᱪᱚ
ᱪᱟᱞᱟᱣ ᱞᱮᱱ ᱠᱷᱟᱱ ᱜᱟᱱ ᱠᱚᱼᱟ ᱵᱩᱨᱩ ᱵᱚᱸᱜᱟ ᱵᱩᱨᱩ ᱵᱚᱸᱜᱟ ᱠᱚ ᱞᱟᱹᱤᱭᱟ᱾ ᱪᱮᱫ ᱞᱮᱠᱟ ᱦᱩᱭᱩᱜ ᱜᱮᱭᱟ ᱵᱩᱨᱩ ᱵᱚᱸᱜᱟ ᱫᱚ ᱞᱟᱹᱭ ᱢᱮ ᱡᱩᱫᱤᱢ ᱧᱮᱞ ᱟᱠᱟᱫ ᱠᱷᱟᱱ ᱫᱚ ᱵᱟᱨᱭᱟ
ᱥᱩᱵᱤᱫᱷᱟ ᱪᱮᱫ ᱞᱟ. ᱭ ᱢᱮᱥᱮ ᱥᱤᱲᱤ ᱠᱚ ᱵᱮᱱᱟᱣ ᱟᱠᱟᱫᱟ᱾ ᱵᱟᱲᱟᱭ ᱟᱢ ᱫᱮ ᱡᱚᱜ ᱞᱟᱹᱜᱤᱫ ᱵᱟᱠᱷᱟᱱ ᱩᱱ ᱫᱤᱱ ᱡᱟ ᱠᱚᱥᱴᱚ ᱛᱮ ᱞᱮ ᱫᱮᱡ ᱟᱠᱟᱱᱟ ᱟᱞᱮ ᱜᱮ ᱞᱮ ᱵᱟᱲᱟ ᱭᱟ᱾
ᱟᱪᱪᱷᱟ ᱟᱪᱪᱷᱟ ᱜᱮ ᱵᱟ ᱵᱩᱨᱩ ᱨᱮ ᱫᱮᱡ ᱵᱟᱲᱟᱭᱟ ᱠᱚ ᱾
ᱮᱱᱮᱡ ᱫᱚ ᱡᱚᱛᱚᱱᱟᱜ ᱮᱴᱟᱜ ᱨᱮ ᱠᱚ ᱮᱱᱮᱡᱼᱟ ᱚᱱᱟ ᱮᱲᱮᱡ ᱮᱱᱮᱡ ᱫᱚ ᱵᱟᱲᱟ ᱜᱷᱟᱴ ᱨᱮ ᱠᱚ ᱮᱱᱮᱡᱟ᱾
ᱵᱷᱟᱲᱟ ᱠᱷᱟᱰᱶᱼᱟ᱾ ᱦᱚᱭ ᱱᱚᱝᱠᱟ ᱵᱩᱨᱩ ᱵᱚᱸᱜᱟ ᱤᱫᱤᱠᱚ ᱠᱟᱛᱷᱟ ᱾
ᱫᱚᱢᱮ ᱠᱚᱥᱴᱚ ᱫᱮᱡᱚᱜ ᱥᱚᱢᱚᱭ ᱵᱟᱲᱟᱭᱟᱢ ᱥᱮ ᱾
ᱟᱨ ᱚᱠᱟ ᱥᱚᱢᱚᱭ ᱞᱩᱜᱩᱵᱩᱨᱩ ᱠᱚ ᱪᱟᱞᱟᱜ ᱜᱮᱭᱟ ᱥᱮ?
ᱞᱩᱜᱩ ᱵᱩᱨᱩ ᱜᱷᱱᱴᱟ ᱵᱟᱹᱲᱤ ᱵᱟᱹᱧ ᱵᱟᱲᱟᱭ ᱜᱮᱭᱟ ᱾ ᱴᱷᱤᱠᱜᱼᱚᱭ ᱚᱠᱟ ᱥᱚᱢᱚᱭ ᱪᱚᱠᱚ ᱪᱟᱞᱟᱜ ᱜᱮᱭᱟ ᱾
ᱱᱚᱣᱟ ᱨᱟᱥ ᱯᱩᱨᱱᱤᱢᱟ ᱢᱟᱜ ᱢᱚᱬᱮ ᱢᱟᱜ ᱢᱚᱬᱮ ᱟᱞᱮ ᱫᱚ ᱢᱟᱜ ᱢᱚᱬᱮ ᱟᱞᱮ ᱚᱱᱟ ᱴᱟᱭᱤᱢ ᱞᱮ ᱡᱟᱹᱥᱛᱤ ᱾
ᱟᱯᱮ ᱫᱚ ᱚᱱᱟ ᱨᱟᱵᱟᱝ ᱫᱤᱱ ᱯᱮ ᱢᱟᱜ ᱢᱚᱬᱮᱜ ᱜᱮᱭᱟ ᱥᱮ ᱟᱯᱮ ᱚᱱᱛᱮ?
ᱦᱳᱭ ᱦᱳᱭ᱾
ᱡᱮ
ᱢᱚᱨᱟᱥ ᱢᱚᱨᱟᱥ ᱯᱩᱨᱱᱤᱢᱟ ᱥᱚᱢᱚᱭ,
ᱦᱳᱭᱛᱚ ᱨᱟᱵᱟᱝ ᱫᱤᱱ ᱯᱮ ᱢᱟᱜ ᱢᱚᱬᱮᱜ ᱜᱮᱭᱟ ᱥᱮ ᱟᱯᱮ ᱚᱱᱛᱮ?
ᱦᱳᱭ᱾
ᱟᱯᱮ ᱚᱱᱛᱮ ᱫᱚ ᱠᱟᱹᱴᱤᱡ ᱩᱞᱴᱟᱹ ᱩᱞᱴᱟᱹ ᱜᱮᱧ ᱵᱩᱡᱷᱟᱹᱣᱟ ᱾
ᱚᱱᱠᱟᱜᱮ, ᱟᱞᱮ ᱦᱚᱸ ᱡᱚᱡᱷᱚᱱ ᱟᱯᱮ ᱚᱱᱛᱮ ᱩᱞᱴᱟᱹ ᱩᱞᱴᱟᱹ ᱞᱮ ᱵᱩᱡᱷᱟᱹᱣᱟ ᱟᱸ ᱼᱼ ᱟᱞᱮ ᱚᱱᱛᱮ ᱦᱚᱸ ᱡᱮᱢᱚᱱ ᱟᱯᱮ ᱚᱱᱛᱮ ᱦᱚᱸ ᱪᱟᱞᱟᱣ ᱦᱩᱭ ᱞᱮᱱᱠᱷᱟᱱ ᱚᱱᱛᱮ ᱡᱮᱢᱚᱱ ᱩᱞᱴᱟᱹ ᱩᱞᱴᱟᱹ ᱜᱮ ᱵᱩᱡᱷᱟᱹᱜ-ᱟ ᱾
ᱵᱟᱝᱟ ᱟᱞᱮ ᱱᱚᱛᱮ ᱫᱚ ᱧᱮᱞ ᱢᱮ ᱟᱞᱮ ᱱᱚᱣᱟ ᱥᱟᱭᱤᱰ ᱫᱚ ᱵᱮᱥᱤᱨ ᱵᱷᱟᱜᱽ ᱜᱮ ᱠᱤᱱᱛᱩ ᱱᱤᱭᱟᱹ ᱥᱤᱡᱤᱱ ᱠᱚ ᱢᱟᱜ ᱢᱚᱬᱮᱜ ᱜᱮᱭᱟ ᱠᱤᱱᱛᱩ ᱟᱯᱮ ᱚᱱᱟ ᱥᱟᱭᱤᱰ ᱜᱮ ᱵᱮᱛᱤᱠᱨᱚᱢ ᱾
ᱠᱤᱱᱛᱩ ᱵᱮᱥᱤᱨ ᱵᱷᱟᱜᱽ ᱚᱸ ᱜᱮ ᱱᱤᱭᱟᱹ ᱴᱤᱭᱤᱢ ᱟᱯᱮ ᱫᱚ ᱠᱟᱹᱴᱤᱡ ᱩᱲᱤᱥᱥᱟ ᱵᱷᱟᱵ ᱢᱮᱱᱟᱜ ᱛᱟᱯᱮᱭᱟ᱾
ᱦᱳᱭ ᱢᱟᱱᱮ ᱩᱲᱤᱥᱥᱟ ᱠᱷᱚᱱᱟᱜ ᱡᱟᱫᱟ ᱠᱟᱹᱲᱤ ᱞᱮ ᱤᱱᱯᱷᱩᱭᱮᱱᱥ ᱜᱮᱭᱟ ᱟᱨ ᱪᱮᱫ ᱾
ᱦᱩᱸ᱾
ᱟᱞᱮᱭᱟᱜ ᱨᱩ ᱠᱚᱦᱚᱸ ᱤᱱᱠᱟᱹ ᱩᱲᱤᱥᱥᱟ ᱥᱟᱞᱟᱜ ᱜᱮ ᱢᱚᱱᱮ ᱠᱟᱜ ᱢᱮ ᱚᱱᱮᱠ
ᱵᱟᱠᱷᱟᱱ ᱦᱚᱸᱜ ᱚ ᱨᱟᱵᱟᱝ ᱫᱤᱱ ᱫᱚ ᱵᱟᱠᱚ ᱢᱟᱜ ᱢᱚᱬᱮᱜ ᱜᱮᱭᱟ᱾
ᱟ ᱛᱟᱦᱚᱞᱮ ᱚᱱᱮ ᱢᱚᱬᱮ ᱢᱚᱬᱮ ᱜᱚᱴᱟᱝ ᱯᱩᱨᱟᱹᱭᱮᱱ ᱛᱟᱢᱟ, ᱢᱚᱬᱮ ᱜᱚ ᱼᱼ ᱴᱟᱝᱟ ᱯᱩᱨᱟᱹᱣᱮᱱ ᱛᱟᱢᱟ ᱛᱟᱦᱚᱞᱮ ᱱᱤᱭᱟᱹ ᱠᱷᱟᱱ?
ᱦᱚᱸ᱾
ᱜᱟᱯᱟ ᱛᱟᱦᱚᱞᱮ ᱥᱟᱨᱟᱫᱤᱱ ᱛᱮ ᱢᱚᱬᱮ ᱜᱚᱴᱟᱝ ᱵᱟᱢ ᱯᱩᱨᱩᱱ ᱫᱟᱲᱮᱭᱟᱜ-ᱟ?
ᱮᱻ
ᱜᱟᱯᱟ ᱥᱟᱨᱟᱫᱤᱱ ᱛᱮ ᱢᱚᱬᱮ ᱜᱚᱴᱟᱝ ᱵᱟᱢ ᱯᱩᱨᱩᱱ ᱫᱟᱲᱮᱭᱟᱜ-ᱟ?
ᱚᱻ ᱦᱚᱸ ᱼᱼ
ᱜᱟᱯᱟ ᱥᱟᱨᱟ ᱫᱤᱱ ᱛᱮ ᱢᱚᱬᱮ ᱜᱚᱴᱟᱝ ᱯᱩᱨᱚᱱ ᱞᱮᱱ ᱠᱷᱟᱱ ᱜᱮ ᱢᱮᱭᱟᱝ ᱠᱷᱟᱱ ᱜᱮ ᱯᱮᱢᱮᱴᱮᱢ ᱧᱟᱢᱟ ᱟᱨ ᱢᱚᱬᱮ ᱜᱚᱴᱟᱜ ᱯᱩᱨᱟᱹᱣ ᱞᱮᱠᱷᱟᱱ ᱜᱮ ᱾
ᱚᱻ
ᱚᱥᱩᱵᱤᱫᱷᱟ ᱵᱟᱹᱱᱩᱜ-ᱟ ᱤᱧ ᱡᱩᱫᱤ ᱤᱧ ᱵᱷᱟᱭᱟᱜ ᱛᱮ ᱦᱩᱭ ᱜᱚᱫᱚᱜ-ᱟ ᱡᱩᱫᱤ ᱴᱟᱠᱥ ᱤᱧ ᱧᱟᱢ ᱠᱮᱜ-ᱟ ᱛᱟᱦᱚᱞᱮ ᱼᱼ ᱡᱟᱹᱥᱛᱤ ᱢᱮᱦᱱᱚᱛ ᱵᱟᱝ ᱦᱩᱭᱩᱜ-ᱟ ᱥᱩᱫᱩ ᱢᱮᱥᱮᱡᱤᱧ ᱢᱮ ᱦᱮᱸ ᱢᱮᱥᱮᱡ ᱟᱹᱧ ᱢᱮ ᱡᱩᱤ ᱮᱠᱴᱤᱵᱷ ᱵᱤᱱ ᱛᱟᱦᱮᱱ ᱠᱷᱟᱱ ᱵᱩᱜᱤ ᱠᱟᱛᱷᱟ
ᱩᱸ
ᱤᱧᱟᱹᱜ ᱢᱟ ᱡᱟᱫᱟ ᱦᱩᱭᱩᱜ ᱠᱟᱱᱟ ᱮᱠᱥᱚ-ᱟᱥᱤ ᱢᱤᱱᱤᱴ ᱠᱷᱚᱱᱟᱜ ᱦᱚᱸᱛᱚ ᱡᱟᱫᱟ ᱜᱮ ᱦᱩᱭᱮᱱ ᱜᱮᱭᱟ ᱢᱚᱱᱮ ᱦᱩᱭᱩᱜ ᱠᱟᱱᱟ ᱾ ᱱᱤᱛᱚᱜ ᱦᱚᱸ ᱠᱚᱞ ᱦᱤᱡᱩᱜ ᱠᱟᱱᱟ ᱪᱤᱠᱟᱹᱛᱮ ᱚᱱᱟ ᱜᱮ ᱟᱹᱰᱤ ᱵᱷᱟᱜᱽᱜᱚ ᱠᱟᱛᱷᱟ ᱾
ᱦᱩᱸᱻ
ᱥᱮ ᱱᱚᱣᱟ ᱠᱟᱹᱣᱰᱤ ᱠᱚ ᱧᱟᱢ ᱠᱚᱲᱟ ᱠᱷᱟᱹᱛᱤᱨ ᱪᱮᱫᱟᱜ ᱥᱮ ᱱᱤᱛᱚᱜ ᱢᱟ ᱵᱟᱠᱚ ᱥᱟᱵᱟᱜ-ᱟ ᱦᱚᱭᱛᱳ ᱤᱧᱟᱹᱜ ᱫᱚ ᱦᱟᱸᱜ ᱤᱧᱟᱹᱜ ᱟᱨ ᱵᱟᱠᱚ ᱥᱟᱵᱟᱟᱜ ᱦᱚᱭᱛᱳ ᱾ ᱟᱢᱟᱜ ᱫᱚ ᱥᱟᱵᱚᱜ-ᱟ ᱟᱢ ᱡᱩᱫᱤ ᱱᱤᱛᱚᱜ ᱡᱟᱦᱟᱸᱭᱟᱜ ᱠᱚᱞᱮᱢ ᱨᱥᱤᱵᱟ ᱚᱱᱟ ᱫᱚ ᱥᱟᱵᱚᱜ-ᱟ ᱚᱱᱟ ᱫᱚ ᱼᱼ ᱤᱧ ᱦᱚᱭᱛᱚ ᱠᱚ ᱧᱟᱢ ᱠᱮᱜ-ᱟ ᱪᱮᱫ ᱯᱚᱨᱤᱠᱷᱟ ᱚᱱᱟ ᱯᱮ
ᱵᱟᱲᱟᱭ ᱧᱚᱜᱼᱟ ᱵᱟᱝ ᱦᱩᱭ ᱠᱟᱱ ᱛᱤᱧᱟᱹ ᱦᱩᱭ ᱫᱚ ᱼᱼ
ᱦᱩᱸ ᱱᱟᱯᱟᱭ ᱛᱮ ᱯᱚᱨᱤᱠᱠᱷᱟ ᱠᱚ ᱮᱢ ᱛᱟᱵᱚᱱ ᱯᱮ ᱟᱨ ᱥᱮᱫ᱾ ᱟᱯᱮᱜᱮ ᱦᱩᱭᱩᱜ ᱠᱟᱱᱟ ᱯᱮ ᱫᱮᱥᱮᱨ ᱵᱷᱚᱵᱤᱥᱚᱛ ᱾
ᱵᱷᱚᱵᱤᱥᱚᱛ ᱪᱟᱯ ᱠᱚ ᱮᱢᱟ ᱞᱮ ᱠᱟᱱᱟ ᱾
ᱛᱤᱥᱮᱢ ᱡᱟᱶᱟᱭᱚᱜ-ᱟ ᱛᱟᱦᱚᱞᱮ ᱟᱢᱫᱚ?
ᱤᱧ ᱫᱚ ᱮᱠᱷᱚᱱᱳ ᱫᱮᱨᱤ ᱜᱮᱭᱟ ᱛᱤᱥ ᱪᱚ ᱵᱟᱹᱧ ᱡᱟᱶᱟᱭ ᱦᱚᱸ ᱫᱟᱲᱮᱭᱟᱜ-ᱧ᱾
ᱪᱮᱫᱟᱜ? ᱵᱤᱱᱫᱟᱵᱚᱱᱮᱢ ᱪᱟᱞᱟᱜᱼᱟ ᱥᱮ ᱪᱮᱫ?
ᱵᱤᱫᱟᱵᱚᱱ ᱨᱮᱫᱚ ᱵᱟᱝ ᱚᱲᱟᱜ ᱨᱮᱜᱤᱧ ᱛᱟᱦᱮᱱᱟ ᱛᱚ ᱵᱤᱫᱟ ᱵᱚᱱ ᱦᱚᱸᱠᱚ ᱵᱟᱭ ᱪᱟᱞᱟᱣ ᱵᱟᱲᱟᱜ ᱠᱟᱱᱟ ᱾
ᱯᱨᱮᱚᱢᱟᱱᱚᱱᱫᱚ ᱢᱚᱦᱟᱨᱟᱡ ᱴᱷᱮᱱ ᱾
ᱟᱞᱮ ᱚᱲᱟᱜ ᱥᱩᱨ ᱨᱮᱜ ᱮᱜᱞᱚᱵ ᱦᱚᱥᱴᱮᱞ ᱢᱚᱦᱟᱨᱟᱥᱴᱨᱧ ᱫᱤᱠᱠᱷᱟᱧ ᱦᱟᱛᱟᱣᱚᱫ ᱠᱟᱜᱼᱟ, ᱵᱟᱥ
ᱦᱩᱸ ᱾ ᱥᱚᱱᱱᱟᱥᱤᱧ ᱛᱮᱭᱟᱨ ᱡᱮ
ᱱᱮᱛ ᱤᱧ ᱫᱚᱦᱚᱠᱟᱧ ᱧᱟᱢᱚᱜᱼᱟ ᱦᱚᱥᱴᱮᱞ ᱵᱷᱤᱛᱨᱤ ᱨᱮᱦᱚᱸ ᱾
ᱥᱚᱱᱱᱟᱥᱤ ᱛᱮᱭᱟᱨ ᱡᱟᱢᱟ ᱾
ᱦᱮᱸ ᱾
ᱦᱚᱸ ᱢᱚᱱᱮ ᱦᱩᱭᱩᱜ ᱠᱟᱱᱟ ᱚᱱᱠᱟᱜ ᱜᱮ ᱟᱯᱚᱱᱟᱜ ᱦᱚᱸ ᱦᱩᱭᱩᱜ ᱠᱟᱱ ᱾
ᱤᱧ ᱫᱚ ᱵᱟᱹᱧ ᱧᱟᱢᱶᱟᱭᱚᱜᱼᱟ ᱦᱩᱥᱛᱤᱥᱩᱛᱤ ᱜᱮ ᱾
ᱦᱮᱸ ᱾
ᱠᱤᱱᱛᱩ ᱵᱚᱭ ᱡᱟᱶᱟᱭᱚᱜᱼᱟ ᱦᱩᱱᱟᱜ ᱾
ᱚᱱᱟ ᱱᱚᱣᱟ ᱚᱠᱛᱚ ᱜᱮ ᱱᱟᱜ ᱮ ᱞᱟᱹᱭᱟ ᱾
ᱦᱮᱸ ᱾ ᱛᱚᱵᱮ ᱦᱚᱭᱛᱳ ᱞᱟᱥᱴᱮ ᱡᱚᱛᱚ ᱦᱚᱲ ᱠᱷᱚᱱ ᱞᱟᱥᱴᱮ ᱵᱩᱰᱤ ᱡᱮᱱᱚᱢ ᱨᱮ ᱾
ᱟᱫᱚ ᱱᱤᱛ ᱨᱮᱦᱚᱸ ᱫᱷᱤᱱᱟᱹᱢ ᱨᱮᱦᱚᱸ ᱦᱩᱭᱩᱜ ᱜᱮᱭᱟ ᱥᱮ ᱱᱟᱦᱟᱜ ᱾ ᱚᱠᱟᱜᱼᱟ?
ᱥᱮ ᱾
ᱪᱟᱸᱫᱚ ᱵᱚᱸᱜᱟ ᱡᱩᱫᱤ ᱢᱚᱞᱚᱝ ᱨᱮ ᱚᱞ ᱦᱚᱴᱚ ᱠᱷᱟᱱᱡᱚ ᱱᱤᱥᱪᱚᱭ ᱦᱩᱭᱩᱜᱼᱟ᱾ ᱪᱮᱫᱟᱜ ᱵᱟᱝ ᱦᱩᱭᱩᱜᱼᱟ ᱾
ᱡᱟᱭᱦᱳᱠ ᱢᱳᱴᱟᱢᱩᱴᱤ ᱟᱫᱚ ᱾ ᱱᱚᱜᱼᱚᱭ ᱠᱟᱞᱚᱢ ᱥᱟᱛᱚᱢ ᱠᱟᱞᱚᱢ ᱠᱷᱟᱱ ᱯᱩᱨᱟᱹ ᱡᱚᱝ ᱠᱟᱱ ᱛᱟᱯᱮᱭᱟ ᱾ ᱮᱢ ᱟᱨ ᱦᱟᱱᱛᱮ ᱢᱤᱫ ᱥᱮᱨᱢᱟ ᱵᱟᱝ?
ᱦᱳᱭ ᱢᱤᱫ ᱥᱮᱨᱢᱟ ᱾
ᱠᱚᱢᱯᱤᱞᱤᱴᱟᱢ ᱢᱚᱱᱮᱭ ᱫᱟᱢ?
ᱮᱢ ᱮᱢᱮᱥ ᱥᱤᱵᱤᱱ ᱠᱚᱨᱟᱣᱟ ᱥᱮ ᱵᱟᱝ ᱵᱟᱹᱧ ᱵᱟᱰᱟᱭᱟ ᱰᱤᱥᱴᱮᱱᱥ ᱛᱮ ᱵᱤᱭᱮᱥ ᱤ ᱵᱤᱭᱮᱰᱤᱧ ᱾ ᱠᱚᱨᱟᱣ ᱜᱚᱫ ᱠᱟᱜᱼᱟ ᱡᱟᱦᱟ ᱜᱮ ᱾
ᱵᱤᱭᱮᱰ ᱠᱚᱨᱟᱣ ᱞᱮᱠᱷᱟᱱ ᱪᱟᱵᱟᱭᱮᱱᱟ ᱾ ᱟᱫᱚ ᱯᱚᱨᱤᱠᱷᱟ ᱠᱚᱨᱮ ᱫᱚᱢ ᱫᱩᱲᱩᱵ ᱠᱟᱱᱟ ᱥᱮ ᱵᱟᱝᱼᱟ? ᱯᱚᱨᱤᱠᱷᱟ ᱠᱚᱨᱮ ᱫᱚᱢ ᱫᱩᱲᱩᱵ ᱠᱟᱱᱟ ᱥᱮ ᱵᱟᱝᱼᱟ?
ᱛᱷᱚᱲᱟ ᱛᱷᱚᱲᱟᱧ ᱫᱩᱲᱩᱵ ᱠᱟᱱᱟ ᱾
ᱟᱨ ᱯᱚᱨᱤᱠᱠᱷᱟ ᱠᱚᱨᱮᱢ ᱫᱩᱲᱩᱵ ᱠᱟᱱᱟ ᱥᱮ ᱠᱚᱢᱯᱤᱴᱤᱮᱴᱤᱵᱷ? ᱠᱚᱢᱯᱤᱴᱤᱮᱴᱤᱵᱽ ᱮᱠᱡᱟᱢ ᱠᱚᱨᱮᱢ ᱫᱩᱲᱩᱵ ᱠᱟᱱᱟ ᱥᱮ ᱵᱟᱝ?
ᱦᱮᱸ ᱾ ᱦᱮᱸ ᱳᱭ ᱟᱨᱠᱤ ᱮᱠᱷᱚᱱᱳ ᱵᱷᱟᱹᱜᱤ ᱞᱮᱠᱟ ᱫᱚ ᱵᱟᱹᱧ ᱫᱩᱲᱩᱵ ᱠᱟᱱᱟ ᱾
ᱤᱧ ᱦᱚ ᱡᱟᱥᱛᱤ ᱫᱷᱟᱣ ᱫᱚ ᱵᱟᱝ ᱵᱟᱨ ᱯᱮ ᱫᱷᱟᱣ ᱜᱮᱧ ᱫᱩᱲᱩᱵ ᱟᱠᱟᱱᱟ ᱾ ᱚᱱᱟ ᱠᱚᱥᱪᱟᱱ ᱯᱮᱯᱟᱨ ᱠᱚ ᱞᱤᱜ ᱠᱟᱱ ᱛᱟᱭ ᱟᱫᱚ ᱯᱚᱨᱤᱠᱠᱷᱟ ᱠᱚᱨᱮ ᱦᱚᱸ ᱫᱩᱲᱩᱵ ᱵᱟᱝ ᱥᱟᱱᱟᱧ ᱠᱟᱱᱟ ᱤᱧ ᱫᱚ ᱾
ᱟᱫᱚᱧ ᱞᱟᱹᱭᱟ ᱵᱟᱠᱷᱟᱱ ᱱᱤᱡᱮᱨᱟᱜ ᱜᱮ ᱫᱷᱟᱫᱟ ᱧᱮᱞ ᱧᱚᱝᱚᱜ ᱢᱮ ᱚᱞ ᱯᱟᱲᱦᱟᱣ ᱟᱠᱟᱱᱟ ᱵᱟᱹᱵᱩ ᱦᱮᱸᱥᱮ ᱥᱚᱢᱚᱭ ᱥᱮᱴ ᱡᱮ ᱚᱱᱟ ᱠᱟᱹᱢᱤ ᱨᱮ ᱞᱟᱜᱟᱣ ᱢᱮ
ᱦᱮᱸ᱾ ᱮ ᱛᱟᱨᱯᱚᱨᱮ ᱱᱚᱣᱟ ᱫᱚ ᱟᱫᱚ ᱪᱤᱠᱟᱹ ᱦᱩᱭᱩᱜᱼᱟ, ᱟᱫᱚ ᱱᱚᱝᱠᱟ ᱠᱟᱛᱮᱜ ᱜᱮ ᱦᱚᱲ ᱫᱚᱠᱚ ᱟᱫ ᱱᱟᱠᱚ?
ᱦᱩᱸ ᱱᱤᱠᱟᱹ ᱠᱟᱛᱮᱜ ᱜᱮ᱾
ᱛᱟᱨᱯᱚᱨᱮ ᱦᱟᱱᱮ ᱦᱟᱸᱰᱮ ᱠᱚ ᱞᱟᱹᱭᱮᱫ ᱛᱟᱦᱮᱸᱫ ᱫᱚ ᱛᱟᱨᱯᱚᱨᱮ ᱛᱤᱥ ᱨᱮᱡᱤᱥᱴᱟᱨ ᱦᱩᱭᱩᱜᱼᱟ ᱛᱟᱯᱚᱨᱮ ᱚᱱᱟ ᱴᱟᱭᱯᱤᱝ ᱠᱚᱨᱮ ᱠᱚ ᱦᱟᱛᱟᱣ ᱠᱚᱣᱟᱭ ᱥᱮᱪᱮᱫ?
ᱦᱮᱸ᱾
ᱚᱱᱟᱜᱮ ᱛᱟᱦᱚᱞᱮ?
ᱚᱱᱟ ᱠᱚᱫᱚ ᱦᱟᱯᱮ ᱱᱚᱣᱟ ᱠᱚ ᱯᱩᱨᱟᱹᱣᱞᱮᱢ ᱡᱚᱛᱚ ᱢᱮᱱᱟᱜᱼᱟ ᱵᱟᱹᱭ ᱵᱟᱹᱭᱛᱮ, ᱵᱟᱹᱭ ᱵᱟᱹᱭᱛᱮ ᱦᱩᱭᱩᱜᱼᱟ ᱡᱷᱚᱛᱚ ᱦᱮᱸ, ᱦᱟᱛᱟᱣ ᱠᱚᱜᱣᱟ ᱠᱚ ᱡᱩᱫᱤ ᱚᱱᱠᱟ ᱵᱷᱟᱹᱜᱤ ᱛᱟᱦᱮᱸᱱᱟ ᱦᱮᱸ, ᱦᱟᱸᱱᱮ ᱡᱚᱠᱷᱚᱱ ᱴᱟᱨᱱᱥᱠᱨᱤᱯᱴ ᱦᱩᱭᱩᱜᱳᱜᱼᱟ ᱡᱚᱠᱷᱚᱱ ᱴᱨᱟᱱᱥᱠᱨᱤᱯᱥᱚᱱ ᱵᱷᱟᱜᱤ ᱤᱭᱟᱹ ᱦᱩᱭᱩᱜᱼᱟ ᱠᱟᱹᱢᱤ ᱦᱩᱭᱩᱜᱼᱟ ᱛᱚᱠᱷᱚᱱ ᱦᱳᱭᱛᱳᱠᱚ ᱦᱟᱛᱟᱣ ᱫᱟᱲᱮᱭᱟᱠᱚᱣᱟ ᱦᱟᱸᱜ, ᱡᱩᱫᱤ ᱠᱚ ᱧᱮᱞᱟ ᱥᱮ ᱱᱚᱣᱟ ᱢᱟ ᱨᱮᱠᱚᱨᱰᱤᱝ ᱦᱩᱭᱩᱜᱼᱟ ᱛᱚ ᱯᱨᱚᱠᱛᱮᱠᱴᱟ ᱡᱟᱦᱟᱸ ᱛᱱᱟᱹᱜ ᱴᱟᱥ ᱠᱮᱢ ᱠᱚᱨᱟᱣᱮᱫᱟ ᱱᱚᱣᱟ ᱨᱮᱠᱳᱰᱤᱝ ᱦᱩᱭᱩᱜ ᱠᱟᱱᱟ ᱥᱮ ᱛᱤᱱᱟᱹᱜ ᱠᱷᱚᱱᱮᱢ ᱛᱤᱱᱟᱹᱜ ᱫᱷᱟᱹᱵᱤᱡ ᱛᱮᱢ ᱚᱞ ᱫᱟᱲᱮᱭᱟᱜ ᱠᱟᱱᱟ ᱚᱱᱟ ᱦᱚᱸ ᱛᱚ ᱫᱮᱠᱷᱟᱣᱟ ᱟᱥᱮ ᱚᱸᱰᱮ ᱫᱚ, ᱦᱮᱸ ᱥᱮ ᱟᱠᱚ ᱫᱚᱠᱚ ᱵᱟᱲᱟᱭ ᱧᱟᱢ ᱫᱟᱲᱮᱭᱟᱜᱼᱟ ᱥᱮ ᱛᱤᱱᱟᱹᱜ ᱫᱷᱟᱹᱵᱤᱡ ᱛᱮ ᱚᱞ ᱠᱮᱜᱟᱭ ᱢᱮᱱᱛᱮ, ᱛᱤᱱᱟᱹᱜ ᱜᱟᱹᱲᱤᱡ ᱚᱞᱳ ᱛᱚ ᱚᱞ ᱛᱮ ᱛᱤᱱᱟᱹᱜ ᱜᱟᱹᱲᱤᱡ ᱥᱚᱢᱚᱭ ᱨᱟ ᱞᱟᱣᱮᱱ ᱛᱮ ᱵᱟᱦᱟᱜ ᱜᱮᱭᱟ ᱯᱮ ᱥᱮ ᱵᱟᱝ ᱚᱱᱛᱮ, ᱵᱟᱦᱟ ᱦᱩᱭᱩᱜ ᱜᱮᱭᱟ?
ᱟᱢ ᱟᱸᱜᱚᱵ ᱠᱮᱜ ᱛᱮ ᱤᱧᱦᱚ ᱟᱸᱜᱚᱵ ᱥᱟᱱᱟ ᱠᱮᱫᱤᱧᱟ ᱥᱮ ᱪᱮᱫ?
ᱟᱞᱮ ᱥᱮᱫ ᱫᱚ ᱵᱟᱦᱟ ᱫᱚ ᱩᱱᱟᱹᱜ ᱤᱭᱟᱹ ᱛᱮ ᱫᱚ ᱵᱟᱝ ᱦᱩᱭᱩᱜ ᱜᱮᱭᱟ ᱚᱱᱟ ᱟᱨᱠᱤ ᱪᱷᱳᱴᱚ ᱠᱷᱟᱴᱚ ᱡᱟᱜᱮ,
ᱟᱞᱮ ᱫᱚ ᱱᱚᱣᱟ ᱢᱚᱬᱮ ᱥᱮᱨᱢᱟ ᱚᱱᱛᱚᱞᱮ ᱢᱟᱜ ᱢᱚᱬᱮᱜᱼᱟ ᱥᱮ, ᱚᱠᱟ ᱥᱮᱨᱢᱟ ᱞᱮ ᱢᱟᱜ ᱢᱚᱬᱮᱜᱼᱟ ᱚᱱᱟ ᱥᱮᱨᱢᱟ ᱫᱚᱞᱮ ᱵᱟᱦᱟᱜ ᱜᱮᱭᱟ ᱮᱱᱮᱡᱟᱜᱼᱟᱞ ᱵᱟᱦᱟ ᱨᱮᱦᱚᱸ, ᱵᱟᱠᱷᱟᱱ ᱵᱚᱸᱜᱟ ᱫᱚ ᱵᱚᱪᱷᱚᱨ ᱵᱚᱪᱷᱚᱨ ᱜᱮᱞᱮ ᱵᱚᱸᱜᱟᱜᱼᱟ, ᱦᱟᱸ ᱵᱟᱦᱟ ᱫᱚ ᱯᱨᱚᱛᱮᱠ ᱵᱚᱪᱷᱚᱨ ᱜᱮ, ᱠᱤᱱᱛᱩ ᱟᱞᱮ ᱫᱚ ᱢᱚᱲᱮ ᱚᱠᱟ ᱥᱮᱨᱢᱟ ᱞᱮ ᱢᱟᱜ ᱢᱚᱬᱮᱜᱼᱟ
ᱦᱳᱸ᱾
ᱚᱠᱟ ᱥᱮᱨᱢᱟ ᱞᱮ ᱢᱟᱜ ᱢᱚᱬᱮᱜᱼᱟ ᱤᱱᱟᱹ ᱥᱮᱨᱢᱟ ᱫᱚᱞᱮ ᱮᱱᱮᱡ ᱧᱚᱜᱟᱜᱼᱟ, ᱴᱷᱤᱠ ᱟᱪᱷᱮ ᱵᱚᱱ ᱧᱚᱜᱼᱟᱞᱮ ᱠᱟᱹᱴᱤᱡ ᱪᱩᱞᱩᱝ,
ᱦᱮᱸ᱾ ᱢᱟᱜ ᱢᱚᱬᱮ ᱫᱚ ᱵᱤᱥᱟᱞ ᱵᱮᱯᱟᱨ
ᱢᱮᱱ ᱠᱷᱟᱱ ᱟᱠᱚ ᱚᱱᱛᱮ ᱢᱟᱜ ᱢᱚᱬᱮ ᱫᱚ ᱠᱤᱱᱛᱩ ᱵᱷᱟᱜᱤ ᱦᱩᱭᱩᱜ ᱜᱮᱭᱟ ᱵᱟᱝ?
ᱦᱮᱸ ᱫᱚᱢᱮ ᱯᱮᱲᱟ ᱠᱚ ᱞᱮ ᱠᱷᱚᱡ ᱠᱚ ᱜᱮᱭᱟ᱾
ᱵᱟᱦᱟ ᱢᱚᱦᱚᱸᱞᱮ
ᱛᱚᱵᱩ ᱱᱤᱭᱟᱹ ᱫᱷᱟᱣ ᱢᱟᱛᱚ ᱩᱱᱟᱹᱜ ᱵᱟᱠᱚ ᱦᱚᱲ ᱠᱟᱱᱟ ᱠᱟᱨᱚᱱ ᱤᱭᱟᱹ ᱯᱟᱥᱮᱨ ᱟᱹᱛᱩ ᱨᱮᱜᱮ ᱦᱩᱭ ᱱᱟ, ᱯᱟᱥᱮᱨ ᱟᱹᱛᱩ ᱟᱞᱮ ᱚᱠᱟ ᱦᱤᱞᱳᱜ ᱫᱤᱱ ᱠᱟᱫᱟ ᱥᱮ ᱯᱟᱥᱮᱨ ᱟᱛᱩ ᱨᱮᱜᱮ ᱦᱤᱱᱟᱹ ᱦᱤᱞᱟᱹᱜ ᱫᱤᱱ ᱠᱟᱜᱼᱟ᱾
ᱟᱯᱮ ᱪᱮᱫ ᱱᱚᱝ ᱠᱟ ᱵᱚᱪᱷᱳᱨ ᱵᱚᱪᱷᱚᱨ ᱜᱮᱯᱮ ᱢᱟᱜ ᱢᱚᱲᱮᱜᱼᱟ?
ᱵᱟᱝ ᱜᱮ ᱯᱮ ᱵᱚᱪᱷᱚᱨ ᱵᱟᱠᱷᱟᱱ ᱢᱚᱬᱮ ᱵᱚᱪᱷᱚᱨ ᱟᱞᱮ ᱫᱚ ᱯᱮ ᱵᱚᱪᱷᱚᱨ ᱩᱱᱟᱹᱜ ᱢᱚᱬᱮ ᱵᱚᱪᱷᱚᱨ ᱚᱠᱚᱭ ᱵᱟᱝ ᱛᱟᱺᱜᱤ ᱫᱟᱲᱮᱭᱟᱜᱼᱟ᱾
ᱛᱟᱦᱚᱞᱮ ᱯᱮ ᱵᱚᱪᱷᱚᱨ ᱟᱨᱦᱚᱸ
ᱦᱩᱸ, ᱪᱮᱫ?
ᱟᱨᱦᱚ ᱱᱚᱸᱜᱼᱚᱭ ᱯᱮ ᱵᱚᱪᱚᱨᱟᱜ ᱟᱨ ᱦᱚᱸ ᱞᱮ ᱢᱟᱜ ᱢᱚᱬᱮ ᱧᱮᱞ
ᱯᱮ ᱵᱚᱪᱷᱳᱨ ᱟᱨᱦᱚᱸ ᱞᱮ ᱢᱟᱜ ᱢᱚᱬᱮᱜᱼᱟ, ᱦᱚᱸᱜ ᱱᱤᱭᱟᱹ ᱪᱷᱟᱵᱤᱥ, ᱥᱟᱛᱟᱥ, ᱟᱴᱷᱟᱥ ᱩᱱᱩᱛᱨᱤᱥ ᱨᱮᱞᱮ ᱢᱟᱜ ᱵᱟᱲᱮᱭᱟᱼᱟ᱾
ᱟᱨ ᱱᱤᱭᱟᱹ ᱫᱷᱟᱶ ᱫᱚ ᱢᱟᱜ ᱢᱚᱬᱮ ᱨᱮ ᱵᱟᱢ ᱦᱚᱦᱚ ᱞᱮᱫ ᱫᱚ?
ᱮ ᱱᱤᱭᱟᱹ ᱫᱚ ᱢᱟᱜ ᱢᱚᱬᱮ ᱨᱮ ᱟᱫᱚ ᱵᱟᱢ ᱦᱚᱦᱚ ᱞᱮᱫ ᱫᱚ?
ᱦᱳ ᱥᱴᱮᱴᱟᱥ ᱤᱧ ᱫᱚᱦᱚ ᱞᱮᱫ ᱫᱚ
ᱥᱴᱮᱴᱟᱥ ᱮᱢ ᱫᱚᱦᱚ ᱞᱮᱜᱼᱟ?
ᱦᱩᱸ, ᱵᱟᱢ ᱧᱮᱞ ᱟᱠᱟᱫᱟ?
ᱱᱮᱛᱟᱨ ᱚᱱᱟᱢᱟ ᱫᱤᱞᱤ ᱜᱮ ᱥᱴᱮᱴᱥ ᱢᱟ ᱦᱤᱡᱩᱜᱼᱟ ᱾ᱩᱱᱟᱹᱜ ᱟᱫᱚ ᱯᱷᱳᱱ ᱠᱚᱛᱮ ᱠᱟᱹᱴᱤᱡ ᱢᱮᱥᱮᱡ ᱠᱚᱛᱮ ᱞᱟᱹᱭ ᱵᱟᱲᱟ ᱦᱩᱭᱩᱜᱼᱟ ᱾